ᱦᱮᱸ ᱮᱸ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱᱟ ᱮᱠᱟᱞ ᱱᱟᱯᱟᱭ ᱜᱮ᱾
ᱟᱹᱵᱤᱱᱟᱜ ᱦᱚᱸ ᱟᱸᱡᱚᱢᱚᱜ ᱠᱟᱱᱟ ᱮᱠᱫᱚᱢ᱾ ᱱᱟᱯᱟᱭ ᱜᱮ ᱟᱨ,
ᱟᱪ
ᱱᱚᱝᱠᱟ ᱜᱮ ᱡᱮᱦᱮᱛᱩ ᱯᱩᱨᱟᱹ ᱞᱟᱥ ᱨᱮ ᱥᱟᱸᱦᱮᱫ ᱞᱟᱥ ᱫᱷᱟᱵᱤᱡ ᱞᱟᱡᱽ ᱫᱷᱟᱹᱵᱤᱡ, ᱞᱟᱥ ᱫᱷᱟᱹᱵᱤᱡ ᱟᱡᱚᱢᱚᱜ,
ᱦᱳᱭ ᱦᱳᱭ ᱦᱳᱭ ᱜᱚᱢᱠᱮ ᱛᱟᱦᱚᱞᱮ ᱜᱚᱢᱠᱮ ᱪᱮᱫ ᱵᱮᱱ ᱪᱤᱠᱟᱹᱭᱮᱜ-ᱟ?
ᱦᱮᱞᱳ ᱟᱸᱡᱚᱢᱚᱜ ᱠᱟᱱᱟ?
ᱦᱮᱞᱳ᱾
ᱦᱮᱞᱳ᱾
ᱦᱳᱭ ᱜᱚᱢᱠᱮ ᱟᱸᱡᱚᱢᱚᱜ ᱠᱟᱱᱟ? ᱸᱦᱳᱭ ᱦᱳᱭ ᱟᱸᱡᱚᱢᱚᱜ ᱠᱟᱱᱟ᱾
ᱪᱮ ᱦᱚᱸᱵᱟᱝ ᱱᱚᱜ-ᱚᱭ ᱜᱤᱛᱤᱡ ᱵᱟᱲᱟ ᱦᱩᱭ ᱟᱠᱟᱱᱟ᱾ ᱫᱟᱠᱟ ᱠᱚ ᱡᱚᱢ ᱵᱟᱲᱟ ᱦᱩᱭᱮᱱᱟ ᱛᱚ ᱟᱫᱚ ᱱᱤᱛᱚᱜ ᱢᱟᱟᱱᱮ ᱫᱚᱥᱴᱟ ᱵᱟᱡᱟᱜ ᱞᱟᱹᱜᱤᱱᱟ ᱟᱨᱠᱤ᱾ ᱟᱨ ᱠᱤᱪᱷᱩ ᱠᱤᱪᱷᱩ ᱠᱤᱪᱷᱩ ᱢᱤᱱᱤᱴ ᱯᱚᱨᱮ ᱟᱫᱚ ᱡᱟᱹᱯᱤᱫ ᱵᱟᱲᱟ ᱦᱩᱭ ᱠᱟᱱᱟ ᱠᱟᱹᱴᱤᱡ᱾
ᱦᱳᱭ ᱦᱳᱭ ᱦᱳᱭ᱾
ᱩᱱ ᱫᱤᱱ ᱜᱚᱴᱟ ᱵᱟᱹᱫᱽ ᱠᱚᱨᱮ ᱠᱟᱹᱢᱤ ᱦᱩᱭᱮᱱᱟ ᱛᱚ ᱟᱫᱚ ᱠᱟᱹᱴᱤᱡ ᱞᱟᱸᱜᱟ ᱞᱟᱸᱜᱟ ᱠᱚ ᱵᱩᱡᱷᱟᱹᱜ ᱠᱟᱱᱟ᱾
ᱠᱟᱹᱢᱤ ᱞᱟᱸᱜᱟ ᱛᱚ ᱱᱤᱛᱚᱜ ᱫᱚ ᱡᱟᱹᱯᱤᱫ ᱫᱚ ᱵᱩᱡᱷᱟᱹᱜ ᱜᱮᱭᱟ᱾
ᱦᱮᱸ ᱦᱮᱸ ᱠᱟᱹᱢᱤ ᱞᱟᱸᱜᱟ ᱫᱚ ᱟᱨ ᱵᱟᱹᱫᱽ ᱠᱟᱹᱢᱤ ᱢᱟᱱᱮ ᱮᱠᱫᱚᱢ ᱦᱮᱡ ᱠᱟᱛᱮᱜ ᱢᱟᱱᱮ ᱮᱠᱫᱚᱢ ᱡᱟᱹᱯᱤᱫ ᱜᱮ ᱥᱟᱱᱟᱣᱟ ᱮᱠᱫᱚᱢ᱾
ᱦᱳᱭ ᱦᱳᱭ ᱦᱳᱭ᱾
ᱫᱟᱠᱟ ᱡᱚᱢ ᱢᱟ ᱟᱨ ᱡᱟᱹᱯᱤᱫ ᱜᱮ ᱵᱩᱡᱷᱟᱹᱣᱟ ᱟᱫᱚ᱾
ᱮᱠᱟᱞ ᱮᱠᱟᱞ ᱦᱳᱭ ᱦᱳᱭ᱾
ᱟᱫᱚ ᱟᱹᱵᱤᱱ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱜ-ᱟ?
ᱟᱞᱤᱧ ᱦᱚᱸ ᱜᱚᱝᱠᱮ ᱚᱱᱠᱟ ᱫᱚ ᱪᱮᱫ ᱜᱮ ᱵᱟᱝ ᱡᱮᱢᱚᱱ ᱛᱮᱦᱮᱧ ᱫᱚ ᱥᱟᱨᱟᱫᱤᱱ ᱠᱟᱹᱢᱤ ᱦᱩᱭᱮᱱᱟ ᱛᱚ ᱛᱟᱦᱚᱞᱮ ᱚᱱᱠᱟ ᱞᱮᱠᱟ ᱟᱫᱚ ᱱᱤᱛᱚᱜ ᱫᱚ ᱞᱟᱸᱜᱟ ᱜᱮ ᱵᱩᱡᱷᱟᱹᱜ ᱠᱟᱱᱟ ᱦᱚᱲᱢᱚ ᱠᱚᱦᱚ ᱟᱹᱰᱤ ᱞᱟᱸᱜᱟ ᱜᱮ ᱵᱩᱡᱷᱟᱹᱜ ᱠᱟᱱᱟ ᱛᱟᱦᱚᱞᱮ᱾ ᱟᱫᱚ ᱱᱤᱛᱚᱜ ᱫᱚ ᱡᱚᱢ ᱠᱟᱛᱮᱫ ᱜᱤᱛᱤᱡ ᱡᱤᱨᱟᱹᱣ ᱦᱩᱭ ᱠᱟᱱᱟ᱾
ᱦᱮᱸ ᱦᱮᱸ᱾
ᱦᱮᱸ ᱛᱟᱦᱚᱞᱮ ᱜᱚᱝᱠᱮ᱾ ᱛᱟᱦᱚᱞᱮ ᱜᱚᱝᱠᱮ ᱟᱯᱮᱥᱮᱱ ᱫᱚ ᱚᱱᱠᱟ ᱫᱟᱜ ᱠᱚᱫᱚ ᱞᱟᱜᱟᱣ ᱠᱟᱱ ᱜᱮᱭᱟ?
ᱦᱮᱸ ᱦᱮᱸ ᱫᱟᱜ ᱠᱚᱫᱚ ᱯᱩᱨᱟᱹ ᱜᱚᱴᱟ ᱜᱮ ᱞᱟᱜᱟᱣ ᱠᱟᱱᱟ᱾ ᱱᱚᱜ-ᱚᱭ ᱟᱞ ᱡᱟᱦᱟᱸ ᱢᱚᱭᱩᱨᱵᱷᱚᱸᱡᱽ ᱰᱤᱥᱴᱤᱠ ᱤᱧ ᱞᱟᱹᱭ ᱟᱵᱮᱱ ᱠᱟᱱᱟ ᱚᱱᱟ ᱯᱩᱨᱟᱹ ᱜᱚᱴᱟ ᱫᱟᱜ ᱢᱟᱱᱮ ᱞᱟᱹᱭ ᱟᱵᱮᱱᱤᱧ ᱢᱟᱱᱮ ᱯᱩᱨᱟᱹ ᱜᱚᱴᱟ ᱰᱩᱵᱩᱡᱚᱜ ᱞᱮᱠᱟ ᱵᱷᱤᱱᱱᱚ ᱦᱩᱭ ᱫᱟᱲᱮᱭᱟᱜᱼᱟ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱜᱚᱝᱠᱮ ᱟᱯᱮᱥᱮᱱ ᱫᱚ ᱞᱟᱹᱭ ᱞᱮᱠᱷᱟᱱ ᱫᱚ ᱟᱰᱤ ᱡᱟᱥᱛᱤ ᱜᱮ ᱫᱟᱜ ᱟᱠᱟᱜ-ᱟᱭ᱾
ᱮᱠᱫᱚᱢ ᱮᱠᱫᱚᱢ ᱵᱟᱹᱫᱽ ᱠᱚ ᱯᱩᱨᱟᱹ ᱫᱟᱜ ᱛᱮ ᱯᱮᱨᱮᱡ ᱟᱠᱟᱱᱟ᱾
ᱟᱪᱪᱷᱟ ᱟᱪᱪᱷᱟ᱾
ᱞᱚᱥᱚᱫ ᱦᱚᱸ ᱵᱟᱝ ᱜᱟᱱᱚᱜ ᱠᱟᱱᱟ ᱪᱮᱜ ᱦᱚᱸ ᱵᱟᱝ ᱜᱟᱱᱚᱜ ᱠᱟᱱᱟ᱾
ᱟᱪᱪᱷᱟ ᱟᱪᱪᱷᱟ᱾
ᱪᱮᱫ ᱵᱤᱱ ᱪᱤᱠᱟᱹᱭᱟ ᱟᱫᱚ ᱫᱟᱜ ᱠᱚᱦᱚᱸ ᱵᱟᱝ ᱯᱟᱨᱚᱢᱚᱜ ᱠᱟᱱᱟ᱾
ᱦᱳᱭ ᱦᱳᱭ ᱟᱨ ᱟᱞᱮᱥᱮᱱ ᱫᱚ ᱟᱨ ᱟᱞᱮᱥᱮ ᱥᱮᱱ ᱫᱚ ᱜᱚᱝᱠᱮ ᱫᱟᱜ ᱜᱮ ᱚᱱᱠᱟ ᱞᱮᱠᱟ ᱵᱟᱝ ᱦᱩᱭᱩᱜ ᱠᱟᱱᱟ ᱡᱮᱢᱚᱱ ᱱᱚᱜ-ᱚᱭ ᱦᱚᱞᱟ ᱢᱟᱫᱷᱮᱨ ᱦᱚᱸᱭ ᱫᱟᱜ ᱛᱮᱠᱮ ᱫᱟᱜ ᱫᱚ ᱞᱟᱜᱟᱣ ᱟᱠᱟᱱᱟ᱾ ᱡᱮᱢᱚᱱ ᱞᱟᱦᱟ ᱛᱮᱫᱚ ᱚᱱᱠᱟ ᱞᱮᱠᱟ ᱫᱚ ᱟᱞᱮ ᱥᱮᱱ ᱫᱚ ᱫᱟᱜ ᱫᱚ ᱵᱟᱝ ᱞᱟᱜᱟᱣ ᱠᱟᱱ ᱛᱟᱦᱮᱸᱱᱟ᱾
ᱦᱮᱸ ᱦᱮᱸ ᱦᱮᱸ᱾
ᱮᱠᱟᱞ᱾
ᱚ᱾ ᱟᱞᱮ ᱢᱟ ᱱᱚᱛᱮ ᱥᱚᱢᱩᱫᱫᱨᱚ ᱥᱳᱨ ᱥᱮ ᱟᱫᱚ
ᱦᱳᱭ ᱦᱳᱭ ᱦᱳᱭ᱾
ᱟ ᱱᱚᱛᱮ ᱠᱷᱚᱱ ᱠᱟᱹᱛ ᱛᱮ ᱥᱮ ᱪᱮᱫ ᱤᱧ ᱵᱟᱹᱧ ᱵᱩᱡ ᱫᱟᱲᱮᱜ ᱫᱟᱲᱮᱭᱟᱜᱼᱟ ᱚᱱᱟ ᱦᱚᱸ ᱪᱮᱫ ᱢᱟᱱᱮ ᱡᱟᱦᱟᱸ ᱱᱚᱣᱟ ᱚᱭᱮᱫᱟᱨ ᱢᱟ ᱵᱟᱵᱤᱱ ᱴᱷᱤᱠᱟ ᱫᱟᱲᱮᱭᱟᱜᱼᱟ ᱛᱤᱨᱮ ᱪᱮᱫ ᱦᱩᱭ ᱫᱟᱲᱮᱭᱟᱜᱼᱟ?
ᱦᱳᱭ ᱦᱳᱭ ᱦᱳᱭ, ᱮᱠᱟᱞ, ᱮᱠᱟᱞ ᱾
ᱠᱟᱹᱴᱤᱡ ᱯᱨᱚᱵᱨᱮᱢ ᱫᱚ ᱯᱨᱚᱵᱞᱮᱢ ᱜᱮᱭᱟ ᱴᱷᱤᱠ ᱜᱮᱭᱟ ᱠᱤᱱᱛᱩ ᱦᱮᱸ ᱦᱮᱸ ᱦᱮᱸ᱾
ᱮᱠᱟᱞ, ᱞᱟᱹᱭᱮᱜᱼᱟ ᱞᱤᱧ ᱜᱚᱝᱠᱮ ᱟᱯᱮ ᱥᱮᱱ ᱢᱟ ᱦᱚᱜᱼᱚᱭ ᱡᱮᱢᱚᱱ ᱩᱱᱟᱹᱜ ᱫᱟᱜ ᱡᱟᱹᱲᱤᱭᱮᱜᱼᱟᱭ ᱛᱟᱦᱚᱞᱮ ᱦᱟᱹᱠᱩ ᱠᱚᱫᱚ ᱧᱟᱢᱚᱜ ᱠᱟᱱᱟ ᱠᱚ ᱥᱮ ᱵᱟᱠᱚ ᱧᱟᱢᱚᱜ ᱠᱟᱱᱟ?
ᱦᱮᱸ ᱱᱮᱛᱟᱨ ᱫᱤᱱ ᱫᱚ ᱢᱟᱱᱮ ᱫᱟᱜ ᱢᱟᱱᱮ ᱯᱩᱨᱟᱹ ᱥᱚᱠᱛᱚ ᱦᱟᱠᱩ ᱠᱚᱦᱚᱸ ᱯᱟᱭᱨᱟᱜ ᱠᱟᱱᱟ ᱠᱚ ᱱᱚᱜᱼᱚᱭ ᱚᱲᱟᱜ ᱵᱷᱤᱛᱤᱨ ᱨᱮ ᱠᱚ ᱵᱚᱞᱚ ᱤᱫᱤᱜ ᱠᱟᱱᱟ᱾
ᱟᱪᱪᱷᱟ ᱟᱪᱪᱷᱟ᱾
ᱟᱫᱚ ᱡᱚᱢ ᱦᱩᱭᱩᱜ ᱠᱟᱱᱟ ᱦᱟᱹᱠᱩ ᱠᱚ ᱫᱤᱱᱜᱮ ᱡᱚᱢ ᱦᱩᱭᱩᱜ ᱠᱟᱱᱟ ᱟᱫᱚ᱾
ᱟᱪᱪᱷᱟ ᱟᱪᱪᱷᱟ᱾
ᱛᱟᱦᱚᱞᱮ ᱜᱚᱝᱠᱮ ᱠᱚ ᱠᱚ ᱧᱮᱞᱚᱜ ᱠᱟᱱᱟ ᱡᱟᱥᱛᱤ ᱫᱚ?
ᱢᱟᱱᱮ ᱤᱭᱟᱹ ᱥᱩᱨ ᱨᱮ ᱢᱮᱱᱟᱜ ᱠᱟᱫᱟ ᱛᱚ ᱢᱟᱱᱮ ᱱᱚᱣᱟ ᱜᱟᱰᱟ ᱥᱩᱨ ᱨᱮ ᱛᱚ ᱫᱟᱜ ᱠᱚᱦᱚᱸ ᱚᱱᱟᱛᱮ ᱦᱮᱡ ᱦᱤᱡᱩᱜ ᱠᱟᱱᱟ ᱛᱚ ᱟᱫᱚ ᱦᱟᱠᱩ ᱠᱚᱦᱚᱸ ᱫᱚᱱ ᱦᱮᱡ ᱦᱤᱡᱩᱜ ᱠᱟᱱᱟ ᱠᱚ ᱜᱚᱴᱟ ᱵᱟᱹᱫᱽ ᱠᱚ ᱦᱟᱱᱛᱮ ᱱᱟᱛᱮ ᱠᱚ ᱯᱟᱨᱚᱢ ᱤᱫᱤᱜ ᱠᱟᱱᱟ ᱠᱚ ᱚᱲᱟᱜ ᱨᱮᱦᱚᱸ ᱵᱷᱤᱛ ᱢᱟᱱᱮ ᱵᱚᱞᱚ ᱤᱫᱤᱜ ᱠᱟᱱᱟ ᱠᱚ᱾ ᱟᱫᱚ ᱦᱟᱠᱩ ᱠᱚ ᱫᱤᱱ ᱜᱮ ᱡᱚᱢ ᱦᱩᱭᱩᱜ ᱠᱟᱱᱟ ᱟᱨ
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ᱾
ᱦᱮᱸ ᱦᱮᱸ ᱦᱮᱸ᱾ ᱟᱨ ᱟᱵᱤᱱ ᱫᱚ ᱛᱟᱦᱚᱞᱮ ᱪᱮᱫ ᱞᱮᱠᱟ ᱱᱚᱝᱠᱟ ᱦᱟᱠᱩ ᱠᱚ ᱵᱟᱝ ᱵᱟᱝ ᱧᱟᱢ ᱫᱟᱵᱤᱱ ᱥᱮ ᱪᱮᱫ?
ᱮᱠᱟᱞ ᱮᱠᱟᱞ ᱜᱚᱝᱠᱮ ᱟᱞᱮᱥᱮᱱ ᱫᱚ ᱚᱝᱠᱟ ᱞᱮᱠᱟ ᱱᱟᱜ ᱮᱠᱷᱚᱱ ᱫᱚ ᱦᱟᱠᱩ ᱠᱚᱫᱚ ᱵᱟᱠᱚ ᱧᱮᱞᱚᱜ ᱠᱟᱱᱟ, ᱮᱠᱟᱞ ᱢᱟᱱᱮ ᱠᱷᱮᱛ ᱠᱚᱨᱮᱦᱚᱸ ᱚᱝᱠᱟ ᱞᱮᱠᱟ ᱡᱮᱢᱚᱱ ᱥᱮᱫᱟᱭ ᱠᱚ ᱧᱮᱞᱚᱜ ᱠᱟᱱ ᱛᱟᱦᱮᱱᱟ ᱾ ᱚᱝᱠᱟ ᱞᱮᱠᱟ ᱫᱚ ᱱᱤᱛᱚᱜ ᱫᱚ ᱦᱟᱠᱩ ᱠᱚᱫᱚ ᱵᱟᱠᱚ ᱧᱮᱞᱚᱜ ᱠᱟᱱᱟ᱾
ᱟᱪᱪᱷᱟ ᱟᱪᱪᱷᱟ ᱚᱱᱠᱟ ᱠᱟᱛᱷᱟ ᱛᱟᱦᱚᱞᱮ᱾ ᱛᱟᱦᱚᱞᱮ ᱢᱟ ᱟᱰᱤ ᱚᱥᱩᱵᱤᱫᱷᱟ ᱮᱱᱠᱷᱟᱡ ᱾
ᱮᱠᱟᱞ ᱮᱠᱟᱞ ᱜᱚᱝᱠᱮ ᱞᱟᱹᱭ ᱫᱤᱧ ᱟᱰᱤ ᱠᱚᱥᱴᱚ ᱜᱮ ᱵᱩᱡᱷᱟᱹᱜ ᱠᱟᱱᱟ ᱡᱮᱢᱚᱱ ᱥᱮᱫᱟᱭ ᱫᱚ ᱡᱮᱢᱚᱱ ᱦᱟᱠᱩ, ᱠᱟᱴᱠᱚᱢ ᱜᱚᱝᱜᱷᱟ ᱠᱚᱠᱚ ᱧᱟᱢᱚᱜ ᱠᱟᱱ ᱛᱟᱦᱮᱱᱟ ᱮᱠᱷᱚᱱ ᱫᱚ ᱚᱝᱠᱟ ᱞᱮᱠᱟ ᱟᱫᱚ ᱵᱟᱠᱚ ᱧᱟᱢᱚᱜ ᱠᱟᱱᱟ᱾
ᱦᱮᱸ ᱦᱮᱸ ᱦᱮᱸ ᱮᱠᱫᱚᱢ ᱮᱠᱫᱚᱢ ᱠᱟᱴᱠᱚᱢ ᱠᱚᱦᱚᱸ ᱵᱟᱝ ᱧᱟᱢᱚᱜ ᱠᱟᱱᱟ ᱛᱟᱦᱚᱞᱮ? ᱠᱟᱴᱠᱚᱢ ᱠᱚᱦᱚᱸ ᱞᱟᱹᱭ ᱤᱧ ᱵᱟᱝ ᱧᱟᱢᱚᱜ ᱠᱟᱱᱟ ᱦᱮᱸᱥᱮ!
ᱮᱠᱟᱞ ᱮᱠᱟᱞ ᱵᱟᱝ ᱪᱩ ᱧᱮᱞᱚᱜ ᱠᱟᱱᱟ ᱾
ᱟᱪᱪᱷᱟ ᱟᱪᱪᱷᱟ ᱟᱪᱪᱷᱟ ᱟᱨ ᱛᱟᱦᱚᱞᱮ ᱚᱱᱠᱟ ᱢᱟᱱᱮ ᱪᱤᱱᱟᱹ ᱛᱮᱦᱮᱧ ᱠᱚᱫᱚ ᱫᱟᱜᱽ ᱞᱮᱜᱼᱟᱭ ᱥᱮ ᱵᱟᱝ ᱚᱱᱛᱮ ᱫᱚ?
ᱦᱳᱭ ᱜᱚᱝᱠᱮ ᱫᱟᱜ ᱫᱚ ᱫᱟᱜ ᱞᱮᱜᱼᱟᱭ ᱚᱝᱠᱟ ᱡᱮᱢᱚᱱ ᱛᱮᱦᱮᱧ ᱫᱚ ᱥᱮᱛᱟᱜ ᱠᱷᱚᱱᱟᱜ ᱜᱮ ᱡᱟᱹᱯᱩᱫ ᱞᱮᱠᱟ ᱫᱟᱜ ᱮᱜ ᱛᱟᱦᱮᱱᱟᱭ ᱦᱚᱜᱼᱚᱭ ᱱᱤᱛᱚᱜ ᱱᱟᱥᱮᱱᱟᱜ ᱜᱮ ᱯᱷᱟᱠ ᱜᱚᱫ ᱠᱟᱜᱼᱟᱭ ᱾
ᱟᱪᱪᱷᱟ ᱟᱪᱪᱷᱟ ᱟᱫᱚ ᱛᱟᱦᱚᱞᱮ ᱫᱟᱜ ᱛᱟᱦᱟᱞᱮ ᱠᱷᱟᱱ ᱢᱟᱱᱮ ᱵᱟᱝ ᱯᱮᱨᱮᱡᱚᱜ ᱠᱟᱱᱟ ᱚᱱᱟ ᱤᱭᱟᱹ ᱠᱚ ᱟᱨᱠᱤ?
ᱜᱚᱝᱠᱮ ᱯᱮᱨᱮᱡ ᱫᱚ ᱚᱝᱠᱟ ᱞᱮᱠᱟ ᱫᱚ ᱢᱟᱱᱮ ᱵᱟᱭ ᱫᱟᱜᱮᱜᱼᱟ ᱡᱮ ᱯᱮᱨᱮᱡ ᱞᱮᱠᱟ ᱫᱚ ᱚᱝᱠᱟ ᱱᱟᱥᱮ ᱱᱟᱥᱮ ᱫᱟᱜ ᱜᱮᱭᱟᱭ ᱛᱚ ᱦᱳᱭ ᱦᱳᱭ ᱾ ᱚᱱᱟ ᱛᱮᱫᱚ ᱚᱝᱠᱟ ᱠᱟᱹᱢᱤ ᱨᱮᱦᱚᱸ ᱵᱟᱝ ᱞᱟᱜᱟᱜ ᱠᱟᱱᱟ ᱚᱝᱠᱟ ᱞᱮᱠᱟ ᱫᱚ ᱾ ᱱᱤᱛᱳᱜ ᱫᱚ ᱟᱞᱮ ᱥᱮᱱ ᱫᱚ ᱮ ᱵᱮᱥᱤ ᱚᱝᱠᱟ ᱡᱟᱹᱥᱛᱤ ᱧᱚᱜ ᱫᱟᱜ ᱞᱟᱜᱟᱜᱼᱟ ᱾ ᱛᱚᱵᱮ ᱠᱷᱟᱱ ᱫᱚ ᱠᱷᱮᱛ ᱠᱚᱨᱮ ᱞᱟᱜᱟᱣ ᱜᱚᱫᱚᱜᱼᱟ ᱵᱟᱠᱷᱟᱱ ᱫᱚ ᱚᱱᱠᱟ ᱫᱟᱜ ᱨᱮᱫᱚ ᱵᱟᱝ ᱞᱟᱜᱟᱜ ᱠᱟᱱᱟ᱾
ᱦᱮᱸ ᱦᱮᱸ ᱟᱪᱪᱷᱟ ᱟᱪᱪᱷᱟ, ᱟᱹᱰᱤ ᱱᱟᱯᱟᱭ ᱛᱚ ᱚᱥᱩᱵᱤᱫᱷᱟ ᱦᱮᱸ ᱥᱮ ᱟᱹᱰᱤ ᱟᱥᱠᱮᱛ ᱦᱩᱭᱩᱜ ᱜᱮᱭᱟ ᱚᱱᱟ ᱠᱚᱫᱚ ᱪᱮᱫᱟᱜ ᱥᱮ ᱫᱟᱜ ᱫᱤᱱ ᱡᱩᱫᱤ ᱫᱟᱜ ᱵᱟᱭ ᱫᱟᱜᱟ ᱮᱱᱠᱷᱟᱱ ᱮᱠᱷᱟᱱ ᱫᱚ ᱪᱤᱠᱟᱹ ᱛᱮᱵᱮᱱ ᱪᱟᱥᱟ?
ᱮᱠᱟᱞ ᱮᱠᱟᱞ ᱜᱚᱢᱠᱮ ᱦᱳᱭ᱾
ᱟᱫᱚᱻ ᱛᱟᱦᱚᱞᱮ ᱪᱮᱫ ᱞᱮᱠᱟᱵᱤᱱ ᱵᱩᱡᱷᱟᱹᱣᱮᱫᱼᱟ ᱫᱟᱜᱟᱭ ᱥᱮ ᱵᱟᱝ ᱚᱱᱛᱮ ᱫᱚ ᱛᱟᱦᱚᱞᱮ?
ᱚᱱᱟ ᱜᱮᱛᱚ ᱜᱚᱝᱠᱮ ᱵᱷᱚᱨᱥᱟ ᱵᱟᱝ ᱵᱩᱡᱷᱟᱹᱜ ᱠᱟᱱᱟ ᱫᱟᱜᱟᱭ ᱥᱮ ᱵᱟᱭ ᱫᱟᱜᱟ ᱚᱱᱠᱟ ᱞᱮᱠᱟᱛᱚ ᱵᱟᱝ ᱢᱟᱱᱮ ᱫᱟᱜ ᱜᱮᱭᱟᱭ ᱚᱱᱟ ᱞᱮᱠᱟ ᱦᱚᱸ ᱟᱞᱮ ᱥᱮᱱ ᱫᱚ ᱚᱱᱠᱟ ᱞᱮᱠᱟ ᱵᱷᱚᱨᱥᱟ ᱵᱟᱝ ᱵᱩᱡᱷᱟᱹᱜ ᱠᱟᱱᱟ᱾
ᱟᱪᱪᱷᱟ ᱟᱪᱪᱷᱟ ᱟᱪᱪᱷᱟ᱾
ᱛᱟᱞ ᱚᱱᱟᱜᱮ ᱵᱚᱛᱚᱨ ᱵᱩᱡᱷᱟᱹᱜ ᱠᱟᱱᱟ ᱪᱟᱥ ᱠᱚᱜᱮ ᱢᱚᱸᱡᱽᱛᱮ ᱦᱳᱭᱪᱚᱣᱟᱜ-ᱟᱭ ᱥᱮ ᱵᱟᱝ ᱦᱳᱭᱪᱚᱣᱟᱜ-ᱟᱭ?
ᱦᱩᱸᱻ
ᱮᱠᱟᱞ ᱮᱠᱟᱞ ᱜᱚᱢᱠᱮ᱾
ᱟᱪᱪᱷᱟ ᱟᱨ ᱛᱟᱦᱞᱮ ᱟᱱᱮ ᱟᱯᱮᱥᱮᱱ ᱢᱟᱱᱮ ᱤᱭᱟᱹ ᱤᱭᱟᱹ ᱫᱟᱜ ᱠᱚ ᱵᱟᱝ ᱪᱟᱞᱟᱜ ᱜᱮᱭᱟ ᱡᱟᱦᱟᱸ ᱚᱱᱟ ᱠᱮᱱᱮᱞ ᱫᱟᱜ ᱠᱚ ᱵᱟᱠᱷᱟᱡ ᱯᱟᱭᱤᱯ ᱫᱟᱜ ᱠᱚ ᱡᱟᱦᱟᱸᱱᱟᱜ ᱜᱮ?
ᱵᱟᱝ ᱵᱟᱝ ᱜᱚᱝᱠᱮ ᱟᱞᱮ ᱥᱮᱫ ᱫᱚ ᱚᱱᱠᱟ ᱞᱮᱠᱟ ᱫᱚ ᱫᱟᱜ ᱠᱚᱨᱮᱱᱟᱜ ᱵᱮᱵᱚᱥᱛᱷᱟ ᱫᱚ ᱵᱟᱹᱱᱩᱜ-ᱟ ᱥᱟᱶᱛᱮ ᱥᱩᱨ ᱠᱚᱨᱮ ᱫᱚ ᱟᱞᱮ ᱥᱩᱨ ᱠᱚᱨᱮ ᱫᱚ ᱚᱱᱠᱟ ᱜᱟᱰᱟ ᱠᱚᱦᱚᱸ ᱵᱟᱹᱱᱩᱜ-ᱟ᱾
ᱟᱪᱪᱷᱟ ᱟᱨ ᱯᱩᱠᱩᱨ ᱠᱷᱚᱱᱟᱜ ᱫᱟᱜ ᱦᱚᱸᱠᱚ ᱤᱭᱟᱹᱭ ᱜᱮᱭᱟ ᱠᱚ ᱚᱱᱟ ᱥᱩᱨ ᱥᱩᱯᱩᱨ ᱨᱮ ᱛᱟᱦᱮᱸᱱᱟ᱾
ᱛᱟᱦᱚᱞᱮ ᱫᱚ, ᱵᱟᱝ ᱵᱟᱝ ᱚᱱᱠᱟ ᱜᱚᱝᱠᱮ ᱢᱟᱨᱟᱝ ᱵᱟᱸᱫᱷ ᱦᱚᱸ ᱵᱟᱹᱱᱩᱜ-ᱟ᱾
ᱢᱟᱨᱟᱝ ᱵᱟᱸᱫᱷ ᱦᱚᱸ ᱵᱟᱹᱱᱩᱜᱱ-ᱟ ᱵᱟᱝ?
ᱵᱟᱝ ᱵᱟᱝ ᱢᱟᱱᱮ ᱫᱟᱜ ᱛᱮᱫᱚ ᱟᱹᱰᱤ ᱜᱮᱞᱮ ᱟᱱᱟᱴ ᱜᱮᱭᱟ᱾
ᱚᱱᱟᱴ ᱜᱮᱭᱟ ᱟᱪᱪᱷᱟ ᱟᱪᱪᱷᱟ ᱦᱮᱸ ᱦᱮᱸ᱾
ᱦᱳᱭ,
ᱛᱟᱦᱚᱞᱮ ᱠᱷᱟᱱ ᱚᱱᱠᱟ ᱚᱥᱩᱵᱤᱫᱷᱟ ᱜᱮᱭᱟ ᱦᱮᱸ ᱥᱮ?
ᱮᱠᱟᱞ ᱮᱠᱟᱞ ᱟᱹᱰᱤ ᱫᱟᱜ ᱫᱟᱜ ᱛᱮᱫᱚ ᱟᱹᱰᱤ ᱜᱮᱞᱮ ᱟᱱᱟᱴ ᱜᱮᱭᱟ᱾ ᱢᱟᱱᱮ ᱥᱤᱛᱩᱝ ᱫᱤᱱ ᱧᱮᱞ ᱞᱮᱠᱷᱟᱱ ᱫᱚ ᱛᱩᱯᱩᱱ ᱞᱟᱹᱜᱤᱫ ᱫᱟᱜ ᱦᱚᱸ ᱵᱟᱞᱮ ᱠᱩᱞᱟᱹᱜ-ᱟ᱾
ᱟᱫᱚ ᱧᱮᱞ ᱵᱤᱱ ᱟᱫᱚ ᱵᱳᱨᱤᱝ ᱠᱚᱦᱚᱸ ᱛᱚᱠᱚ ᱠᱚᱨᱟᱣ ᱠᱟᱜ-ᱟ ᱠᱚ ᱮᱴᱟᱜ ᱦᱚᱲ, ᱚᱱᱠᱟ ᱦᱮᱸᱥᱮ ᱚᱱᱠᱟ ᱫᱚ ᱵᱟᱝ ᱵᱟᱹᱱᱩᱜ ᱟᱠᱟᱫᱟ᱾ ᱥᱩᱨ ᱥᱩᱯᱩᱨ ᱨᱮ
ᱠᱚᱨᱮ ᱫᱚ ᱵᱳᱨᱤᱝ ᱠᱚᱦᱚᱸ ᱵᱟᱝ ᱦᱩᱭ ᱟᱠᱟᱱᱟ,
ᱦᱮᱸ ᱦᱮᱸ ᱦᱮᱸ, ᱟᱪᱪᱷᱟ, ᱵᱟᱠᱷᱟᱱ ᱫᱚ ᱟᱹᱰᱤ ᱢᱟᱱᱮ ᱵᱳᱨᱤᱝ ᱦᱚᱸᱠᱚ ᱠᱚᱨᱟᱣ ᱜᱮᱭᱟ ᱚᱠᱟ ᱥᱮᱫ ᱫᱟᱜ ᱠᱚᱦᱚᱸ ᱵᱟᱝ ᱫᱟᱜ ᱵᱟᱝ ᱥᱮᱴᱮᱨᱟ᱾ ᱵᱟᱠᱷᱟᱱ ᱫᱚ ᱟ ᱱᱚᱝᱠᱟ ᱱᱚᱜ-ᱚᱭ ᱡᱮᱢᱚᱱ ᱞᱟᱹᱭ ᱠᱮᱫ-ᱟ ᱵᱤᱱ ᱫᱟᱜ ᱫᱤᱱ ᱡᱮᱢᱚᱱ ᱛᱚ ᱫᱟᱜ ᱦᱚᱸ ᱵᱟᱭ ᱫᱟᱜ ᱮᱫᱟᱭ ᱩᱱᱟᱹᱜ, ᱟᱫᱚ ᱚᱱᱟ ᱵᱳᱨᱤᱝ ᱠᱚ ᱪᱟᱞᱟᱣ ᱠᱟᱛᱮ ᱦᱚᱸ ᱢᱟᱱᱮ ᱫᱟᱜ ᱠᱚ ᱤᱭᱟᱹᱭ ᱜᱮᱭᱟ ᱠᱚ,
ᱮᱠᱟᱞ ᱮᱠᱟᱞ ᱜᱚᱢᱠᱮ ᱦᱳᱭ᱾
ᱜᱚᱴᱟ ᱢᱟᱱᱮ ᱵᱟᱹᱫ ᱠᱚᱨᱮ ᱫᱟᱜ ᱠᱚ ᱤᱭᱟᱹ ᱯᱮᱨᱮᱡ ᱜᱮᱭᱟ ᱠᱚ,
ᱮᱠᱟᱞ ᱮᱠᱟᱞ, ᱟᱫᱚ ᱟᱞᱮ ᱥᱮᱱ ᱫᱚ ᱜᱚᱝᱠᱮ ᱵᱳᱨᱤᱝ ᱠᱚᱦᱚᱸ ᱚᱱᱠᱟ ᱞᱮᱠᱟ ᱫᱚ ᱵᱟᱹᱱᱩᱜ-ᱟ,
ᱟᱪᱪᱷᱟ ᱟᱪᱪᱷᱟ᱾
ᱮᱠᱟᱞ ᱜᱚᱢᱠᱮ᱾ ᱟᱞᱮ ᱥᱮᱱ ᱫᱚ ᱡᱮᱢᱚᱱ ᱦᱚᱸᱜ-ᱚᱭ ᱥᱮᱨᱢᱟ ᱡᱟᱹᱲᱤ ᱫᱟᱜ ᱜᱮ ᱟᱫᱚ ᱚᱱᱟ ᱵᱮᱜᱚᱨ ᱟᱫᱚ ᱚᱱᱠᱟ ᱫᱟᱜ ᱨᱮᱱᱟᱜ ᱥᱩᱵᱤᱫᱷᱟ ᱫᱚ ᱵᱟᱹᱱᱩᱜᱼᱟ ᱟᱞᱮ ᱥᱮᱱ ᱫᱚ᱾
ᱟᱪᱪᱷᱟ-ᱟᱪᱪᱷᱟ᱾
ᱴᱷᱤᱠᱟ,
ᱛᱟᱦᱞᱮ ᱥᱮᱨᱢᱟᱻ ᱥᱮᱱ,
ᱦᱳᱭ-ᱦᱳᱭ-ᱦᱳᱭ᱾
ᱥᱮᱨᱢᱟ ᱥᱮᱫᱽ ᱫᱚ ᱡᱟᱦᱟᱸ ᱴᱟᱜ ᱚᱱᱟ ᱛᱮᱜᱮ ᱟᱨ
ᱦᱮᱸ ᱥᱮ ᱦᱚᱭ ᱥᱮ ᱵᱟᱝ-ᱵᱟᱝ ᱚᱱᱠᱟ ᱞᱮᱠᱟ ᱫᱚ ᱮᱴᱟᱜ ᱫᱟᱜ ᱫᱚ ᱵᱟᱹᱱᱩᱜᱼᱟ᱾ ᱛᱟᱦᱚᱞᱮ ᱜᱚᱝᱠᱮ ᱟᱯᱮ ᱥᱮᱱ ᱫᱚ ᱚᱱᱠᱟ ᱫᱟᱜ ᱠᱚᱨᱮᱱᱟᱜ ᱫᱚ ᱵᱮᱵᱚᱥᱛᱷᱟ ᱫᱚ ᱱᱟᱯᱟᱭ ᱜᱮᱭᱟ᱾
ᱦᱮᱸ-ᱦᱮᱸ ᱠᱮᱱᱮᱞ ᱠᱚ ᱢᱮᱱᱟᱜ ᱟᱠᱟᱫᱟ ᱜᱟᱰᱟ ᱠᱚ ᱢᱮᱱᱟᱜ ᱟᱠᱟᱫᱟ, ᱛᱟᱨᱯᱚᱨᱮ ᱟᱨᱦᱚ, ᱯᱟᱭᱤᱯ ᱫᱚ, ᱯᱟᱭᱤᱯ ᱫᱟᱜ ᱫᱚ ᱵᱟᱝᱻ ᱯᱟᱭᱤᱯ ᱫᱟᱜ ᱫᱚ ᱵᱟᱝ ᱤᱭᱟᱹᱭ ᱜᱮᱭᱟ ᱟᱫᱚ,
ᱦᱳᱭ-ᱦᱳᱭ᱾
ᱠᱮᱱᱮᱞ ᱫᱟᱜ ᱛᱮ ᱠᱮᱱᱮᱞ ᱫᱟᱜ ᱚᱱᱟ ᱢᱤᱫᱴᱮᱡ ᱰᱮᱢ ᱢᱮᱱᱟᱜ ᱠᱟᱫᱟ ᱟᱫᱚ ᱰᱮᱢ ᱨᱮᱠᱚ, ᱟᱲᱟᱜ ᱠᱟᱜ ᱟᱲᱟᱜ ᱠᱮᱫ ᱠᱷᱟᱱ ᱜᱮ ᱚᱸᱰᱮ ᱰᱮᱢ ᱫᱟᱜ ᱚᱱᱟ ᱠᱮᱱᱮᱞ ᱛᱮ ᱦᱤᱡᱩᱜᱼᱟ᱾ ᱟᱫᱚ ᱚᱱᱟ ᱛᱮᱜᱮ ᱜᱳᱴᱟ ᱦᱩᱭᱩ ᱜᱚᱫᱚᱜᱼᱟ᱾
ᱟᱪᱪᱷᱟ-ᱟᱪᱪᱷᱟ ᱜᱚᱝᱠᱮ,
ᱱᱤᱛᱚᱜ ᱢᱟ ᱥᱚᱠᱛᱚ ᱫᱟ ᱜᱮᱫᱟᱭ ᱟᱫᱚ ᱥᱚᱠᱛᱚ ᱫᱟᱜ ᱛᱮᱜᱮ ᱯᱮᱨᱮᱡᱚᱜ ᱠᱟᱱᱟ ᱟᱫᱚ, ᱠᱮᱱᱮᱞ ᱫᱟᱜ ᱦᱚᱸ ᱦᱤᱡᱩᱜ ᱠᱟᱱᱟ, ᱠᱚᱴᱟ ᱥᱮᱫ ᱛᱮ ᱫᱟᱜ ᱦᱤᱡᱩᱜ ᱠᱟᱱᱟ ᱟᱫᱚ ᱯᱮᱨᱮᱡᱚᱜ ᱠᱟᱱᱟ ᱥᱚᱠᱛᱚ,
ᱦᱳᱭ-ᱦᱳᱭ-ᱦᱳᱭ᱾
ᱦᱮᱸ
ᱟᱪᱪᱷᱟ ᱛᱟᱦᱚᱞᱮ ᱜᱚᱝᱠᱮ ᱟᱯᱮᱥᱮᱱ ᱫᱚ ᱢᱟᱱᱮ ᱟᱹᱰᱤ ᱱᱟᱯᱟᱭ ᱜᱮᱭᱟ ᱫᱟᱜ ᱨᱮᱱᱟᱜ ᱵᱮᱵᱚᱥᱛᱷᱟ ᱫᱚ,
ᱫᱟᱜ, ᱫᱟᱜ ᱨᱮᱱᱟᱜ ᱵᱮᱵᱚᱥᱛᱷᱟ ᱠᱚᱫᱚ ᱟᱹᱰᱤ ᱱᱟᱯᱟᱭ ᱜᱮᱭᱟ ᱟᱞᱮ ᱥᱮᱱ ᱫᱚ, ᱠᱟᱹᱴᱤᱡᱽ ᱢᱟᱱᱮ ᱚᱱᱮ ᱡᱟᱦᱟᱸ ᱠᱮᱱᱮᱞ ᱠᱚ ᱨᱟᱹᱯᱩᱫ ᱠᱚ ᱨᱟᱹᱯᱩᱫᱽ ᱞᱮᱱᱟ ᱚᱱᱟ ᱠᱚ ᱚᱱᱟ ᱟᱹᱰᱤ ᱵᱮᱥ ᱴᱷᱤᱠ ᱠᱚ ᱥᱟᱡᱟᱣ ᱠᱟᱛᱮ ᱠᱚ ᱤᱭᱟᱹ ᱞᱮᱫᱟ ᱠᱚ ᱛᱟᱯᱚᱨᱮ, ᱱᱚᱭ ᱜᱟᱰᱟ ᱠᱚᱨᱮᱱᱟᱜ ᱫᱷᱟᱨᱮ-ᱫᱷᱟᱨᱮ ᱠᱚᱫᱚ ᱟᱹᱰᱤ ᱱᱟᱯᱟᱭ ᱛᱮᱠᱚ ᱵᱮᱱᱟᱣ ᱠᱟᱫᱟ ᱠᱚ, ᱟᱹᱰᱤ ᱱᱟᱯᱟᱭ ᱛᱮᱠᱚ ᱤᱭᱟᱹ ᱠᱟᱫᱟ ᱛᱩᱵᱩ ᱨᱮᱦᱚᱸ ᱫᱟᱜ ᱠᱚ ᱫᱚ, ᱠᱤᱪᱷᱩ ᱫᱚ ᱯᱟᱨᱚᱢᱚᱜ ᱠᱟᱱ ᱜᱮᱭᱟ ᱟᱹᱰᱤ ᱥᱚᱠᱛᱚ ᱫᱟᱜ ᱞᱮᱠᱷᱟᱱ ᱢᱟ ᱡᱟᱦᱟᱸ ᱛᱤᱱᱟᱹᱜ, ᱵᱮᱥ ᱵᱤᱱ ᱵᱮᱱᱟᱣ ᱠᱮᱫ ᱡᱟᱦᱟᱸ ᱛᱤᱱᱟᱹᱜ ᱱᱮᱪᱟᱨ ᱥᱟᱞᱟᱜ ᱫᱚ ᱵᱟᱹᱵᱤᱱ ᱤᱭᱟᱹ ᱫᱟᱲᱮᱜᱼᱟ ᱦᱮᱸ ᱥᱮ᱾
ᱦᱳᱭ-ᱦᱳᱭ-ᱦᱳᱭ᱾
ᱦᱮᱸ-ᱦᱮᱸ ᱟᱫᱚ ᱱᱤᱛᱚᱜ ᱜᱚᱴᱟ ᱜᱮ ᱯᱮᱨᱮᱡᱚᱜ ᱠᱟᱱᱟ ᱚᱱᱟ ᱠᱷᱟᱹᱛᱤᱨ ᱠᱟᱹᱴᱤᱡ, ᱦᱚᱲ ᱠᱚᱦᱚᱸ ᱚᱥᱩᱵᱤᱫᱷᱟ ᱨᱮ ᱢᱮᱱᱟᱜ ᱠᱚᱣᱟ ᱟᱞᱮ ᱥᱮᱫ ᱚᱱᱟᱛᱮ ᱦᱮᱸ᱾ ᱟᱨᱚᱸ ᱪᱮᱫ ᱪᱚᱯᱮ ᱞᱟᱹᱭᱮᱱ ᱵᱟᱝᱢᱟ ᱟᱸᱡᱚᱢᱚᱜ ᱠᱟᱱᱟ ᱥᱟᱭᱠᱚᱞᱚᱱ ᱦᱤᱡᱩᱜᱼᱟᱥᱮ ᱪᱮᱫᱽ᱾
ᱦᱳᱭ ᱜᱚᱝᱠᱮ ᱞᱟᱹᱭ ᱫᱚ ᱞᱟᱹᱭᱮᱜ-ᱟ ᱠᱚ ᱟᱸᱡᱚᱢᱚᱜ ᱠᱟᱱ ᱜᱮᱭᱟ ᱟᱫᱚ ᱜᱚᱝᱠᱮ ᱧᱮᱞ ᱦᱩᱭ ᱞᱮᱱ ᱜᱮ ᱪᱮᱫ ᱪᱤᱠᱟᱹᱜ ᱠᱟᱱᱟ᱾
ᱦᱮᱸ-ᱦᱮᱸ-ᱦᱮᱸ᱾
ᱮᱠᱟᱞ-ᱮᱠᱟᱞ᱾
ᱟᱪᱪᱷᱟ-ᱟᱪᱪᱷᱟ᱾ ᱛᱟᱦᱚᱞᱮ ᱪᱮᱫ ᱵᱤᱱ ᱪᱤᱠᱟᱹᱭᱟ ᱱᱤᱭᱟᱹ ᱛᱟᱦᱚᱞᱮ ᱡᱩᱫᱤ ᱱᱤᱭᱟᱹ ᱵᱟᱨᱥᱤᱧ ᱵᱟᱭ ᱫᱟᱜ ᱠᱷᱟᱱ ᱫᱚ ᱪᱮᱫ ᱞᱮ ᱠᱟᱨᱢᱤᱭᱟᱜ ᱟᱵᱤᱱᱟᱜ ᱛᱚᱲᱟ ᱠᱚ ᱵᱤᱱ ᱞᱟᱸᱜᱟᱣ ᱟᱠᱟᱜ-ᱟ᱾
ᱦᱳᱸᱭ ᱜᱚᱝᱠᱮ ᱤᱭᱟᱹᱠᱚ ᱫᱚ ᱦᱩᱹᱭ ᱠᱟᱱᱟ ᱟᱫᱚ ᱜᱚᱝᱠᱮ ᱚᱱᱟ ᱠᱚᱦᱚᱸ ᱢᱟᱨᱟᱝ ᱜᱚᱫ ᱠᱟᱱᱟ ᱟᱫᱚ ᱡᱩᱫᱤ ᱫᱟᱜ ᱡᱟᱹᱲᱤ ᱚᱱᱠᱟ ᱞᱮ ᱠᱟ ᱵᱟᱝ ᱦᱩᱭᱩᱜᱼᱟ ᱛᱟᱦᱞᱮ ᱠᱷᱟᱱ ᱫᱚ ᱪᱟᱥ ᱠᱟᱹᱢᱤ ᱢᱟᱱᱮ ᱚᱱᱠᱟ ᱵᱚᱱᱫᱚ ᱦᱟᱛᱟᱲᱚᱜ-ᱟ ᱦᱳᱭ ᱦᱳᱭ᱾ ᱮᱠᱟᱞ ᱜᱚᱝᱠᱮ ᱮᱠᱟᱞ, ᱢᱟᱨᱟᱝ ᱞᱮᱱᱠᱷᱟᱱ ᱦᱚᱸ ᱟᱫᱚ ᱛᱟᱭᱚᱢ ᱛᱮᱫᱚ ᱨᱚᱦᱚᱭ ᱵᱟᱝ ᱜᱟᱱᱚᱜᱼᱟ᱾
ᱦᱮᱸ ᱦᱮᱸ᱾
ᱮᱠᱟᱞ ᱟᱫᱚ ᱜᱚᱝᱠᱮ ᱟᱞᱮ ᱥᱮᱱ ᱫᱚ ᱡᱮᱢᱚᱱ ᱵᱮᱹᱭᱦᱮᱹᱲ ᱠᱚᱫᱚ ᱚᱱᱠᱟ ᱢᱤᱫᱴᱟᱱ ᱵᱟᱹᱭᱦᱟᱹᱲ ᱠᱚᱫᱚ ᱚᱱᱠᱟ ᱢᱤᱫᱴᱟᱝ ᱵᱟᱨᱭᱟ ᱫᱚ ᱫᱟᱜ ᱞᱟᱜᱟᱣ ᱠᱟᱱᱟ ᱢᱮᱱᱠᱷᱟᱱ ᱵᱮᱹᱫ ᱠᱚᱫᱚ ᱵᱟᱝ ᱞᱟᱜᱟᱣ ᱠᱟᱱᱟ᱾
ᱦᱩᱸ ᱦᱩᱸ᱾
ᱚᱱᱠᱟ ᱞᱮᱠᱟ ᱟᱨᱠᱤ᱾
ᱚᱱᱟ ᱠᱷᱟᱹᱛᱤᱨ ᱛᱮ ᱢᱤᱫ ᱫᱷᱟᱣ ᱠᱟᱛᱮᱜ ᱫᱚ ᱩᱭᱦᱟᱹᱨ ᱫᱚ ᱟᱹᱰᱤ ᱡᱳᱨ ᱩᱭᱦᱟᱹᱨᱮᱜ ᱜᱮᱭᱟ ᱞᱮ᱾ ᱫᱟᱜ ᱟᱞᱮᱣᱟ ᱮᱱ ᱟᱞᱮ ᱥᱮᱱ ᱫᱟᱜ ᱫᱚ ᱦᱤᱡᱩᱜ-ᱟ ᱥᱮ ᱵᱟᱝ᱾
ᱦᱩᱸ ᱦᱩᱸ᱾
ᱮᱠᱟᱞ ᱮᱠᱟᱞ ᱜᱚᱝᱠᱮ᱾
ᱟᱪᱪᱷᱟ ᱛᱟᱦᱚᱞᱮ ᱡᱟᱦᱟᱱᱟᱜ ᱟᱨᱚ ᱡᱟᱦᱟᱱᱟᱜ ᱵᱷᱟᱹᱵᱤ ᱟᱠᱟᱜ ᱵᱮᱱ ᱚᱱᱠᱟ?
ᱟᱫᱚ ᱜᱚᱝᱠᱮ ᱚᱱᱠᱟ ᱞᱮᱠᱟ ᱫᱚ ᱵᱟᱹᱞᱤᱧ ᱩᱭᱦᱟᱹᱨ ᱟᱠᱟᱜ-ᱟ ᱪᱮᱫᱟᱜ ᱥᱮ ᱟᱞᱮ ᱥᱮᱱ ᱫᱚ ᱟᱨ ᱚᱱᱠᱟ ᱞᱮᱠᱟ ᱪᱟᱥ ᱵᱮᱜᱚᱨ ᱫᱚ ᱚᱱᱠᱟ ᱞᱮᱠᱟ ᱟᱨ ᱮᱴᱟᱜ ᱠᱟᱹᱱᱤ ᱠᱚᱦᱚᱸ ᱵᱟᱹᱱᱩᱜᱼᱟ᱾
ᱮᱴᱟᱜ ᱠᱟᱹᱢᱤ ᱠᱚᱦᱚᱸ ᱵᱟᱱᱩᱜ-ᱟ᱾
ᱦᱳᱭ ᱦᱳᱭ ᱡᱮᱢᱚᱱ ᱚᱱᱠᱟ ᱫᱤᱱ ᱦᱟᱡᱨᱤ ᱠᱟᱹᱢᱤ ᱠᱚᱫᱚ ᱦᱮᱱᱟᱜ ᱜᱮᱭᱟ ᱡᱮᱢᱚᱱ ᱨᱟᱡᱽ ᱢᱤᱥᱛᱤᱨᱤ ᱠᱚ᱾ ᱚᱱᱟ ᱥᱟᱶᱛᱮ ᱡᱟᱦᱟᱸᱭᱟᱜ ᱡᱩᱫᱤ ᱡᱟᱦᱟᱱᱟᱜ ᱠᱟᱹᱢᱤ ᱠᱚ ᱛᱟᱦᱮᱱ ᱠᱷᱟᱱ
ᱦᱩᱸ ᱦᱩᱸ ᱦᱩᱸ᱾
ᱟᱯᱮ ᱥᱮᱱ ᱫᱚ ᱜᱚᱝᱠᱮ ᱛᱟᱦᱚᱞᱮ ᱚᱱᱠᱟ ᱟᱨ ᱪᱮᱫ ᱠᱟᱹᱢᱤ ᱠᱚ ᱢᱮᱱᱟᱜᱼᱟ?
ᱟᱞᱮ ᱥᱮᱱ ᱫᱚ ᱠᱟᱹᱢᱤ ᱠᱚᱫᱚ ᱢᱮᱱᱟᱜᱼᱟ ᱜᱮᱭᱟ ᱟᱹᱰᱤ ᱠᱤᱪᱷᱩ ᱜᱮ ᱪᱮᱫᱟᱜ ᱥᱮ ᱵᱟᱡᱟᱨ ᱥᱩᱨ ᱥᱩᱯᱩᱨ ᱦᱚᱸ ᱢᱮᱱᱟᱜᱼᱟ ᱠᱟᱫᱟ ᱞᱮ ᱢᱮᱱᱟᱜ ᱫᱚ ᱢᱮᱱᱟᱜ ᱟᱠᱟᱫᱟ ᱟᱰᱤ ᱠᱤᱪᱷᱩ ᱜᱮ, ᱡᱟᱦᱟᱸ ᱠᱟᱹᱢᱤ ᱡᱟᱦᱟᱱᱟᱜ ᱜᱮ ᱠᱟᱹᱢᱤ ᱫᱚ ᱧᱟᱢ ᱜᱮ ᱵᱤᱱ᱾
ᱟᱪᱪᱷᱟ ᱢᱟᱱᱮ ᱚᱱᱠᱟ ᱞᱮᱠᱟ ᱟᱱᱟᱴ
ᱦᱩᱸ ᱵᱟᱹᱱᱩᱜᱼᱟ᱾ ᱴᱷᱤᱠ ᱜᱮᱭᱟ ᱛᱟᱦᱞᱮ ᱤᱱᱠᱟᱹ ᱜᱮ ᱴᱟᱭᱤᱢ ᱠᱚᱦᱚᱸ ᱦᱩᱹᱭ ᱥᱮᱛ ᱮᱱᱟ᱾